ᱦᱮᱞᱳ
ᱟᱸ ᱜᱚᱱᱠᱮ ᱡᱚᱦᱟᱨ ᱜᱮ
ᱦᱳᱭ ᱡᱚᱦᱟᱨ ᱜᱮ
ᱵᱤᱱ ᱪᱮᱫ ᱯᱮ ᱪᱤᱠᱟᱹᱭ ᱮᱫᱟ?
ᱪᱮᱫ ᱦᱚᱸ ᱵᱟᱝ? ᱠᱚᱞᱮᱡᱽ ᱥᱮᱱ ᱪᱟᱞᱟᱣ ᱦᱩᱭᱩᱜ ᱠᱟᱱᱟ ᱱᱤᱛᱚᱜ ᱫᱚ ᱫᱩᱲᱩᱵ ᱵᱟᱲᱟ ᱦᱩᱭ ᱟᱠᱟᱱᱟ᱾
ᱚᱠᱟᱛᱮ ᱵᱤᱱ ᱪᱟᱞᱟᱣ ᱞᱮᱱᱟ ᱞᱟᱹᱭ ᱠᱮᱫᱟ ᱵᱤᱱ
ᱠᱚᱞᱮᱡ ᱥᱮᱱ
ᱚ ᱢᱟᱨᱟᱝ ᱵᱤᱨᱫᱟᱜᱟᱲ ᱛᱮᱵᱤᱱ ᱪᱟᱞᱟᱣ ᱞᱮᱱᱟ, ᱚᱸᱻ ᱟᱪᱪᱷᱟ ᱟᱫᱚ ᱦᱩᱭᱮᱱ ᱛᱟᱵᱤᱱᱟ᱾
ᱦᱩᱸ ᱪᱟᱞᱟᱣ ᱞᱮᱱ ᱛᱟᱦᱮᱱ ᱞᱮ, ᱦᱮᱡ ᱮᱱᱟ ᱞᱮ᱾
ᱦᱚᱸ ᱛᱟᱦᱚᱞᱮ ᱚᱱᱛᱮ ᱟᱵᱤᱱ ᱥᱮ ᱚᱱᱛᱮ ᱛᱮᱦᱮᱧ ᱫᱚ ᱪᱮᱫ ᱞᱮᱠᱟ ᱟᱵᱚᱦᱟᱣᱟ ᱫᱟᱜ ᱡᱟᱹᱲᱤ ᱠᱚᱫᱚ ᱫᱟᱜ ᱡᱟᱹᱲᱤᱭᱟᱭ ᱥᱮ ᱵᱟᱝ?
ᱦᱮᱸ ᱫᱟᱜ ᱡᱟᱹᱲᱤ ᱞᱮᱜᱼᱟᱭ᱾
ᱦᱚᱸ ᱦᱩᱸ ᱟᱞᱮ ᱥᱮᱫ ᱱᱚᱛᱮ ᱫᱟᱜ ᱡᱟᱹᱲᱤ ᱫᱚ ᱱᱚᱜ- ᱚᱭ ᱢᱤᱫ ᱜᱷᱟᱹᱲᱤᱡ ᱢᱟᱲᱟᱝ ᱠᱷᱚᱱ ᱜᱮ ᱫᱟᱜ ᱡᱟᱹᱲᱤ ᱫᱚ ᱮᱦᱚᱵ ᱟᱠᱟᱱᱟ᱾
ᱚ ᱦᱚ
ᱟᱫᱚ ᱩᱱᱟᱹᱜ ᱡᱟᱹᱥᱛᱤ ᱫᱚ ᱱᱟᱦᱟᱜ ᱠᱷᱟᱱ ᱩᱱᱟᱹᱜ ᱡᱟᱹᱥᱛᱤ ᱫᱚ ᱱᱟᱦᱟᱜ ᱠᱷᱟᱱ ᱵᱟᱝ ᱡᱚᱨᱚᱜ ᱠᱟᱱᱟ᱾ ᱠᱚᱢ ᱠᱚᱢ ᱡᱚᱨᱚᱜ ᱠᱟᱱᱟ᱾
ᱢᱩᱪᱟᱹᱫᱼᱟ,
ᱦᱳᱭ ᱦᱳᱭ ᱛᱟᱦᱚᱞᱮ ᱞᱟᱹᱭ ᱟᱞᱤᱧ ᱯᱟᱭᱨᱟ ᱵᱟᱲᱟ ᱟᱠᱟᱱ ᱜᱮᱭᱟᱵᱤᱱ ᱛᱚ ᱛᱟᱦᱚᱞᱮ᱾
ᱦᱳᱭ
ᱚ ᱯᱟᱭᱨᱟ ᱵᱟᱲᱟ ᱠᱟᱛᱮᱫ ᱜᱮ ᱢᱟᱨᱟᱝ ᱵᱤᱨᱫᱽᱫᱟᱹᱜᱟᱲ ᱥᱮᱫ ᱵᱤᱱ ᱪᱟᱞᱟᱣ ᱞᱮᱱ ᱛᱟᱦᱮᱸᱫ ᱵᱟᱝ?
ᱦᱳᱭ,
ᱚ ᱛᱟᱦᱚᱞᱮ ᱡᱚᱢ ᱵᱟᱲᱟ ᱠᱚᱫᱚ?
ᱥᱚᱢ ᱵᱟᱲᱟ ᱠᱚᱫᱚ ᱦᱩᱭ ᱟᱠᱟᱱᱟ
ᱚ ᱟᱪᱪᱷᱟ ᱟᱪᱪᱷᱟ
ᱟᱵᱤᱱ ᱫᱚ ᱡᱚᱢ ᱵᱟᱲᱟ ᱟᱠᱟᱫᱚ?
ᱦᱮᱸ ᱟᱹᱞᱤᱧ ᱦᱚᱸ ᱱᱚᱜᱼᱚᱭ ᱡᱚᱢ ᱵᱟᱲᱟ ᱠᱟᱛᱮᱫ ᱜᱮ ᱫᱩᱲᱩᱵ ᱵᱟᱲᱟ ᱦᱩᱭ ᱠᱟᱱᱟ᱾
ᱫᱤᱭᱮ ᱛᱟᱦᱚᱞᱮ ᱦᱟᱱᱛᱮ ᱪᱮᱫ ᱞᱮᱠᱟ ᱟᱵᱤᱱ ᱥᱮᱫ ᱚᱱᱛᱮ ᱚᱲᱟᱜ ᱠᱚᱨᱮ ᱱᱟᱯᱟᱭ ᱵᱟᱲᱟ ᱜᱮᱛᱚ
ᱱᱟᱯᱟᱭ ᱵᱟᱲᱟ ᱜᱮ ᱚᱲᱟᱜ ᱠᱚᱨᱮ ᱦᱚᱸ᱾
ᱚᱦᱸ ᱛᱟᱦᱚᱞᱮ ᱟᱵᱤᱱ ᱡᱮᱵᱤᱱ ᱞᱟᱹᱭ ᱠᱮᱫᱟ ᱚᱱᱮ ᱢᱟᱨᱟᱝ ᱵᱤᱫᱽᱫᱟᱹᱜᱟᱲ ᱵᱤᱱ ᱪᱟᱞᱟᱣ ᱞᱮᱱᱟ ᱥᱮ
ᱦᱮᱸ
ᱟᱫᱚ ᱛᱤᱱᱟᱹᱜ ᱨᱮᱵᱤᱱ ᱚᱞᱚᱜ ᱠᱟᱱᱛᱮ?
ᱡᱟᱦᱟᱸ ᱥᱚᱱᱮᱨ ᱠᱚ ᱵᱟᱠᱚ ᱞᱟᱹᱭᱟ ᱥᱚᱱᱮᱨ ᱪᱟᱱᱟᱪ
ᱚ ᱟᱪᱷᱟ ᱟᱪᱷᱟ ᱚ ᱦᱚᱸ ᱵᱩᱡᱽ ᱠᱮᱫᱟᱞᱤᱧ᱾ ᱛᱟᱦᱚᱞᱮ ᱟᱪᱪᱷᱟ ᱞᱟᱹᱭ ᱫᱟᱞᱤᱧ ᱟᱵᱤᱱ ᱥᱮᱱ ᱚᱱᱛᱮ ᱵᱟᱯᱞᱟ ᱠᱚ ᱦᱩᱭᱩᱜ ᱜᱮᱭᱟ ᱛᱚ ᱵᱟᱯᱞᱟ ᱚᱲᱟᱜ ᱠᱚ᱾
ᱦᱚ
ᱛᱟᱦᱚᱞᱮ ᱚᱱᱟ ᱵᱟᱯᱞᱟ ᱚᱲᱟᱜ ᱠᱚ ᱫᱤᱠ ᱫᱤᱭᱮ ᱜᱚᱞᱯᱷᱚ ᱞᱮᱠᱷᱟᱱ ᱪᱮᱫ ᱞᱮᱠᱟ ᱦᱩᱭ ᱠᱚᱜᱼᱟ
ᱜᱟᱱ ᱠᱚᱜ ᱜᱮᱭᱟ
ᱟᱪᱪᱷᱟ ᱟᱪᱪᱷᱟ ᱛᱟᱦᱞᱮ ᱚᱱᱟ ᱵᱟᱨᱮ ᱛᱮᱜᱮ ᱞᱟᱝ ᱜᱚᱞᱢᱟᱨᱟᱣ ᱟᱥᱮ ᱪᱮᱫ?
ᱦᱳᱭ,
ᱟᱪᱪᱷᱟ ᱛᱟᱦᱚᱞᱮ ᱟᱹᱵᱤᱱ ᱥᱮᱫ ᱫᱚ ᱢᱟᱱᱮ ᱪᱮᱫ ᱞᱮᱠᱟ ᱵᱟᱯᱞᱟ ᱵᱮᱥᱤ ᱦᱩᱭᱩᱜ ᱜᱮᱭᱟ ᱚᱱᱠᱟ ᱥᱟᱨ ᱥᱟᱹᱜᱩᱱ ᱵᱟᱯᱞᱟ ᱥᱮ ᱪᱮᱫ ᱞᱮᱠᱟ?.
ᱵᱟᱝ
ᱧᱮᱞ ᱵᱤᱱ ᱟᱵᱚ ᱥᱟᱱᱛᱟᱲ ᱟᱛᱚ ᱨᱮ ᱟᱭᱢᱟᱟᱜ ᱜᱮᱻ ᱟᱹᱰᱤ ᱨᱚᱠᱚᱢ ᱵᱟᱯᱞᱟ ᱢᱮᱱᱟᱜ ᱟᱥᱮ᱾
ᱦᱳᱭ
ᱚᱱᱮ ᱥᱟᱨ ᱥᱟᱹᱜᱩᱱ ᱵᱟᱯᱞᱟ ᱟᱨᱚ ᱚᱨᱤᱛᱩᱫ ᱵᱟᱯᱞᱟ, ᱛᱟᱨᱯᱚᱨᱮ ᱫᱩᱣᱟᱹᱨ ᱵᱟᱯᱞᱟ᱾
ᱦᱮᱸ
ᱚᱱᱠᱟ ᱟᱹᱰᱤ ᱟᱭᱢᱟᱜᱮ ᱵᱟᱯᱞᱟ ᱠᱚ ᱢᱮᱱᱟᱜ ᱟᱥᱮ᱾ ᱛᱟᱦᱚᱞᱮ ᱟᱹᱵᱤᱱ ᱫᱚᱱᱟᱜ ᱠᱷᱟᱱ ᱟᱹᱵᱤᱱ ᱥᱮᱫ ᱫᱚ ᱚᱠᱟᱴᱟᱜ ᱡᱟᱹᱥᱛᱤ ᱵᱟᱯᱞᱟ ᱚᱲᱟᱜ ᱦᱩᱭᱩᱜ ᱜᱮᱭᱟ
ᱟᱵᱚᱣᱟᱜ ᱥᱟᱨ ᱥᱟᱹᱜᱩᱱ ᱡᱟᱦᱟᱸ ᱠᱚ ᱞᱟᱭᱮᱜᱼᱟ ᱚᱱᱟᱜᱮ ᱡᱟᱹᱥᱛᱤ᱾
ᱦᱳᱭ ᱦᱳᱭ, ᱱᱟᱯᱟᱭ ᱜᱮ᱾
ᱦᱩᱸ
ᱟᱨ ᱟᱹᱞᱤᱧ ᱥᱮᱫ ᱦᱚᱸ ᱚᱱᱠᱟ ᱜᱮ ᱟᱹᱵᱤᱱ ᱵᱤᱱ ᱞᱟᱹᱭ ᱠᱮᱜ ᱞᱮᱠᱟ᱾ ᱟᱹᱞᱮ ᱥᱮᱫ ᱦᱚᱸ ᱚᱱᱠᱟ ᱥᱟᱨ ᱥᱟᱹᱜᱩᱱ ᱵᱟᱯᱞᱟ ᱜᱮ ᱵᱮᱥᱤ ᱛᱮ ᱦᱩᱭᱩᱜ ᱠᱟᱱᱟ᱾ ᱟᱫᱚ ᱱᱮᱛᱟᱨ ᱢᱟᱛᱚᱵᱤᱱ ᱵᱩᱡᱮᱫ ᱜᱮᱭᱟᱹ᱾
ᱦᱳᱭ ᱦᱳᱭ,
ᱟᱫᱚ ᱚᱱᱟ ᱡᱟᱦᱟᱸ ᱫᱚᱠᱚ ᱢᱮᱛᱟᱜ ᱠᱟᱱᱟ᱾ ᱧᱤᱨ ᱟᱸᱜᱤᱨ ᱵᱟᱯᱟ, ᱚᱱᱟᱜᱮ ᱟᱫᱚ ᱱᱮᱛᱟᱨ ᱫᱚ ᱵᱮᱥᱤ ᱟᱨᱠᱤ ᱠᱚ ᱠᱚᱨᱟᱣ ᱮᱫᱟ᱾
ᱦᱳᱭ
ᱛᱟᱦᱞᱮ ᱟᱵᱤᱱ ᱥᱮᱫ ᱚᱱᱠᱟᱱ ᱵᱟᱯᱞᱟ ᱠᱚ ᱦᱩᱭ ᱵᱟᱲᱟᱜ ᱜᱮᱭᱟ ᱥᱮ ᱵᱟᱝ ᱚᱱᱠᱟ
ᱦᱩᱭ ᱵᱟᱲᱟᱜ ᱠᱟᱱ ᱜᱮᱭᱟ ᱟᱹᱛᱩ ᱠᱚᱨᱮᱱ ᱦᱚᱸᱠᱚ ᱟᱹᱜᱩ ᱵᱟᱲᱟ ᱟᱠᱟᱜ
ᱟᱪᱪᱷᱟ ᱟᱪᱪᱷᱟ ᱦᱳᱭ ᱦᱳᱭ ᱟᱫᱚ ᱚᱱᱠᱟ ᱞᱮᱠᱷᱟᱱ ᱛᱚᱻ ᱵᱮᱥ ᱛᱚ ᱵᱟᱭ ᱦᱩᱭᱩᱜ ᱠᱟᱱᱟ ᱥᱮ᱾ ᱚᱝᱠᱟ ᱠᱟᱹᱢᱤ ᱞᱮᱠᱷᱟᱱ
ᱦᱳᱭ ᱵᱟᱯᱞᱟ-ᱟ ᱟᱞᱠᱟ ᱱᱚᱣᱟ ᱨᱟᱹᱥᱠᱟᱹ ᱟᱞᱜᱟ ᱫᱤᱥᱚᱢ ᱯᱮᱲᱟ ᱛᱟᱞᱟᱨᱮ ᱪᱮᱫ ᱞᱮᱠᱟᱢ ᱵᱟᱯᱞᱟᱜ-ᱟ᱾ ᱡᱟᱦᱟᱱᱟᱜ ᱚᱱᱟᱱᱟᱜ ᱨᱟᱹᱥᱠᱟᱹ ᱫᱚ ᱟᱰᱤ ᱱᱟᱯᱟᱭ ᱜᱮᱭᱟ᱾
ᱦᱮᱸ ᱵᱟᱝ ᱟᱫᱚ ᱴᱷᱤᱠ ᱜᱮᱭᱟ ᱟᱫᱚ ᱠᱩᱥᱤ ᱠᱟᱥᱟ ᱠᱟᱱᱟ ᱵᱤᱱ ᱴᱷᱤᱠ ᱜᱮᱭᱟ ᱟᱫᱚ ᱧᱮᱞ ᱧᱮᱯᱮᱞ ᱠᱟᱛᱮᱜ ᱥᱟᱨ ᱥᱟᱹᱜᱩᱱ ᱠᱟᱛᱮᱜ᱾ ᱵᱟᱯᱞᱟ ᱞᱮᱠᱷᱟᱱ ᱫᱚ ᱪᱤᱠᱟᱹᱜ ᱛᱮ ᱧᱤᱨ ᱟᱝᱜᱽᱞᱤ ᱵᱟᱯᱞᱟ ᱦᱩᱭᱩᱜ-ᱟ ᱚᱱᱠᱟ ᱢᱟᱛᱚ ᱵᱟᱹᱲᱤᱡᱚᱜ ᱠᱟᱱᱟ ᱥᱮ, ᱦᱳᱭ ᱦᱳᱭ
ᱦᱚᱸ ᱡᱩᱫᱤ ᱠᱟᱛᱮ, ᱵᱟᱹᱥᱤ ᱪᱟᱹᱥᱤ ᱵᱟᱹᱥᱤ ᱠᱟᱱᱟ ᱵᱤᱱ ᱚᱲᱟᱜ ᱨᱮ ᱞᱟᱹᱭ ᱵᱤᱱ ᱦᱮᱸ ᱟᱹᱞᱤᱧ ᱫᱚ ᱩᱱᱤ ᱞᱤᱧ ᱠᱩᱥᱤᱭᱟᱠᱟ ᱫᱮᱭᱟ
ᱦᱳᱭ ᱦᱳᱭ, ᱟᱫᱚ ᱚᱱᱠᱟ ᱠᱷᱟᱱ ᱫᱚ ᱟᱹᱰᱤ ᱢᱚᱸᱡᱽ ᱜᱮ ᱦᱩᱭ ᱠᱚᱜ-ᱟ᱾
ᱦᱚᱸ
ᱟᱫᱚ ᱵᱟᱠᱚ ᱵᱩᱡ ᱫᱟᱥᱮ᱾
ᱵᱟᱠᱚ ᱵᱩᱡ ᱫᱟᱫᱚ ᱪᱮᱫ ᱮᱢ ᱪᱤᱠᱟᱭᱟ᱾
ᱦᱳᱭ ᱦᱳᱭ ᱦᱳᱭ,
ᱱᱮᱛᱟᱨᱟᱜ ᱩᱭᱦᱟᱹᱨ ᱵᱷᱟᱵᱱᱟ ᱢᱟ ᱥᱮᱢᱟᱱ ᱦᱚᱸ ᱵᱟᱝ ᱠᱟᱱ ᱛᱟᱵᱚᱱᱟ ᱥᱮ᱾
ᱦᱳᱭ ᱦᱳᱭ ᱦᱳᱭ ᱟᱨ ᱟᱹᱵᱤᱱ ᱟᱹᱞᱤᱧ ᱞᱟᱹᱭ ᱠᱟᱛᱮᱜ ᱦᱚᱸᱛᱚ ᱱᱟᱜ ᱠᱷᱟᱱ ᱵᱟᱝ ᱜᱟᱱᱚᱜ-ᱟ ᱥᱮ ᱟᱹᱵᱤᱱ ᱟᱹᱞᱤᱧᱟᱜ ᱠᱟᱛᱷᱟ ᱛᱮᱫᱚ᱾
ᱦᱚᱸ
ᱦᱮᱸ ᱚᱱᱠᱟᱜᱮ ᱞᱟᱹᱭ ᱫᱟᱞᱤᱧ ᱟᱹᱵᱤᱱ ᱥᱮᱫ ᱫᱚ ᱦᱮᱸ ᱥᱮ
ᱦᱮᱸ
ᱵᱟᱯᱞᱟ ᱚᱲᱟᱜ ᱠᱚ ᱦᱩᱭ ᱞᱮᱱᱠᱷᱟᱱ ᱚᱱᱠᱟ ᱡᱟᱹᱥᱛᱤ ᱢᱟᱱᱮ᱾ ᱚᱱᱠᱟ ᱪᱮᱫ ᱛᱮᱠᱚ ᱢᱟᱱᱮ ᱠᱚ ᱨᱟᱹᱥᱠᱟᱹ ᱵᱟᱲᱟᱭ ᱜᱮᱭᱟ ᱚᱱᱠᱟ ᱛᱩᱢᱫᱟᱜ ᱴᱟᱢᱟᱠ ᱠᱚᱛᱮ? ᱟᱪᱪᱷᱟ ᱟᱪᱪᱷᱟ ᱟᱹᱰᱤ ᱱᱟᱯᱟᱭ
ᱴᱟᱢᱟᱠ ᱛᱩᱢᱫᱟᱜ ᱛᱮᱜᱮ
ᱚ ᱦᱚᱸ ᱚᱱᱠᱟ ᱢᱟᱭᱤᱠ ᱵᱚᱠᱥ ᱛᱮᱫᱚ ᱛᱟᱦᱚᱞᱮ
ᱠᱚᱢ ᱥᱚᱝ
ᱚ ᱟᱪᱪᱷᱟ ᱟᱪᱪᱷᱟ ᱚᱱᱟ ᱠᱚ ᱫᱚ ᱠᱷᱩᱵ ᱠᱚᱢ, ᱦᱳᱭ ᱦᱳᱭ ᱟᱞᱮ ᱥᱮᱫ ᱦᱚᱸ ᱚᱱᱠᱟ ᱟᱹᱵᱤᱱ ᱵᱤᱱ ᱞᱟᱹᱭ ᱠᱮᱫ ᱞᱮᱠᱟ ᱛᱩᱢᱫᱟᱜ ᱴᱟᱢᱟᱠ ᱛᱮᱜᱮ ᱠᱚ ᱨᱟᱹᱥᱠᱟᱹ ᱵᱟᱲᱟᱭ ᱜᱮᱭᱟ ᱟᱫᱚ ᱢᱟᱭᱤᱠ ᱵᱚᱠᱥ ᱦᱚᱸᱠᱚ ᱟᱹᱜᱩ ᱫᱚᱠᱚ ᱟᱹᱜᱩᱭ ᱜᱮᱭᱟ ᱛᱚ ᱚᱱᱟ ᱫᱚ ᱱᱟᱜᱠᱷᱟᱱ ᱟᱠᱟ ᱥᱚᱢᱚᱭ ᱠᱚ ᱠᱷᱩᱞᱟᱹᱣ ᱜᱚᱫᱟ ᱵᱟᱠᱷᱟᱱ ᱟᱞᱮ ᱥᱮᱫ ᱦᱚᱸ ᱚᱱᱠᱟ ᱛᱩᱢᱫᱟᱜ ᱴᱟᱢᱟ ᱜᱮ ᱵᱮᱥᱤ ᱪᱚᱞᱤᱛᱚ
ᱦᱩᱸ
ᱟᱫᱚ ᱱᱟᱜᱠᱷᱟᱱ ᱚᱱᱠᱟ ᱫᱚ ᱛᱟᱦᱞᱮᱧ ᱞᱟᱹᱭᱫᱟ ᱟᱹᱵᱤᱱ ᱚᱝᱠᱟ ᱫᱚᱝ ᱮᱱᱮᱡ ᱠᱚᱵᱤᱱ ᱮᱱᱮᱡ ᱵᱟᱲᱟ ᱠᱟᱫᱟ ᱥᱮ ᱵᱟᱝ
ᱮᱱᱮᱡ ᱵᱟᱲᱟᱭ ᱠᱟᱜ ᱜᱮᱭᱟ ᱞᱤᱧ
ᱦᱚᱸ ᱛᱟᱦᱞᱮᱧ ᱞᱟᱹᱭᱫᱟ ᱚᱝᱠᱟ ᱥᱮᱨᱮᱧ ᱠᱚᱵᱮᱱ ᱵᱟᱲᱟᱭ ᱜᱮᱭᱟ ᱥᱮ ᱵᱟᱝ ᱫᱚᱝ, ᱯᱟᱛᱟ
ᱵᱟᱰᱟᱭ ᱫᱚ ᱵᱟᱰᱟᱭ ᱜᱮ
ᱦᱚᱸ, ᱦᱮᱸᱛᱚ ᱚᱱᱟ ᱠᱚᱦᱚᱸ ᱵᱟᱲᱟᱭ ᱫᱚ ᱫᱚᱨᱠᱟᱨ ᱠᱟᱱ ᱜᱮᱭᱟ ᱥᱮ
ᱦᱳᱭ ᱱᱤᱛ ᱠᱚᱫᱚ ᱵᱟᱢ ᱪᱮᱫ ᱠᱟᱜ ᱫᱤᱱᱟᱹ ᱠᱚ ᱠᱩᱞᱤ ᱢᱮᱟᱢ ᱢᱟ ᱢᱤᱫᱴᱮᱱ ᱥᱮᱨᱮᱧ ᱪᱮᱫ ᱮᱢ ᱪᱤᱠᱟᱹᱭᱟ ᱫᱟᱲᱮ ᱩᱱ ᱡᱟᱠᱷᱚᱡ
ᱦᱳᱭ ᱦᱳᱭ ᱚᱱᱟ ᱠᱚᱫᱚ ᱵᱟᱲᱟᱭ ᱦᱚᱸ ᱫᱚᱨᱠᱟᱨ ᱠᱟᱱ ᱜᱮᱭᱟ
ᱟᱹᱵᱤᱱ ᱮᱱᱮᱡ ᱵᱤᱱ ᱪᱟᱞᱟᱣ ᱟᱠᱟᱱ ᱜᱮᱭᱟ ᱪᱮ ᱵᱟᱝᱟ
ᱦᱳᱭ ᱟᱹᱞᱤᱧ ᱦᱚᱸ ᱟᱫᱚ ᱩᱱᱟᱹᱜᱴᱟᱜ ᱫᱚ ᱱᱟᱜ ᱠᱷᱟᱱ ᱵᱟᱹᱞᱤᱧ ᱵᱟᱲᱟᱭ ᱠᱟᱜᱼᱟ᱾ ᱟᱫᱚ ᱠᱚᱢ ᱠᱚᱢ ᱫᱚᱞᱤᱧ ᱥᱮᱬᱟᱣ ᱠᱟᱫᱟ ᱪᱮᱫ ᱟᱠᱟᱫ ᱜᱮᱭᱟᱞᱤᱧ ᱠᱚᱢ ᱠᱚᱢ ᱚᱝᱠᱟ ᱦᱳᱭ ᱟᱫᱚ ᱚᱱᱠᱟ ᱨᱩ ᱠᱚᱦᱚᱸ ᱠᱚᱢ ᱠᱚᱢ ᱞᱤᱧ ᱥᱮᱬᱟ ᱟᱠᱟᱫᱟ ᱥᱮᱞᱤᱧ ᱪᱮᱫ ᱟᱠᱟᱫᱟ ᱟᱫᱚ ᱩᱱᱟᱹᱜ ᱡᱟᱹᱥᱛᱤ ᱴᱟᱜ ᱫᱚ ᱵᱟᱞᱤᱧ ᱫᱟᱲᱮᱭᱟᱜᱼᱟ᱾
ᱦᱮᱸ ᱦᱩᱸ ᱴᱩᱨᱩ ᱠᱚᱛᱮ ᱵᱤᱱ ᱱᱟᱯᱟᱭ ᱨᱩ ᱞᱮᱠᱷᱟᱱ ᱪᱮᱫ ᱞᱮᱠᱟ ᱛᱮᱠᱚ ᱮᱱᱮᱡ ᱟᱠᱚ
ᱦᱳᱭ ᱦᱳᱭ ᱥᱮᱬᱟ ᱫᱚ ᱫᱚᱨᱠᱟᱨ ᱠᱟᱱ ᱜᱮᱭᱟ ᱥᱮ
ᱦᱳᱭ
ᱛᱟᱦᱚᱞᱮ ᱟᱵᱤᱱ ᱥᱮᱫ ᱫᱚ ᱪᱮᱫ ᱞᱮᱠᱟ ᱚᱱᱠᱟ ᱡᱟᱦᱟᱸ ᱫᱚ ᱵᱟᱯᱞᱟ ᱚᱲᱟᱜ ᱨᱮ ᱦᱮᱸᱥᱮ
ᱦᱩᱸ
ᱟᱫᱚ ᱚᱝᱠᱟ ᱥᱤᱸᱫᱩᱨ ᱫᱟᱱ ᱠᱚᱫᱚ ᱪᱮᱫ ᱞᱮᱠᱟ ᱦᱩᱭᱩᱜᱼᱟ ᱚᱝᱠᱟ ᱢᱟᱱᱮ ᱵᱮᱲᱟ ᱨᱟᱠᱟᱵ ᱥᱚᱢᱚᱭ ᱥᱮ ᱪᱮᱫ ᱞᱮᱠᱟ
ᱱᱮᱛᱟᱨ ᱢᱟ ᱚᱝᱠᱟ ᱵᱮᱲᱟ ᱨᱟᱠᱟᱵ ᱥᱚᱢᱚᱭ ᱢᱟ ᱠᱷᱩᱵ ᱠᱚᱢ ᱠᱚ ᱵᱟᱯᱞᱟᱜ ᱠᱟᱱᱟ ᱠᱚ ᱛᱚ ᱱᱤᱛᱚᱜ ᱫᱚ ᱫᱤᱱ ᱚᱠᱚᱭ ᱚᱠᱟ ᱞᱮᱠᱟ ᱵᱟᱯᱞᱟ ᱠᱟᱱᱟᱮᱫ
ᱵᱟᱝ ᱟᱫᱚ ᱦᱮᱸ ᱟᱫᱚ ᱟᱹᱞᱤᱧᱟᱜ ᱦᱤᱥᱟᱹᱵ ᱛᱮᱫᱚ ᱟᱹᱞᱤᱧ ᱥᱮᱫ ᱦᱤᱥᱟᱹᱵ ᱛᱮᱫᱚ ᱱᱟᱜᱠᱷᱟᱱ ᱚᱠᱟ ᱡᱚᱠᱷᱚᱱ ᱵᱮᱲᱟᱭ ᱨᱟᱠᱟᱵᱼᱟ ᱵᱷᱳᱨ ᱵᱷᱳᱨ ᱴᱟᱭᱤᱢ ᱢᱟᱱᱮ ᱩᱱ ᱥᱚᱢᱚᱭ ᱟᱨᱠᱤ ᱥᱤᱸᱫᱩᱨ ᱫᱟᱱ ᱫᱚ ᱦᱩᱭᱩᱜ-ᱟ ᱵᱟᱯᱞᱟ ᱚᱲᱟᱜ ᱨᱮ
ᱤᱧ ᱛᱤᱱᱟᱹᱝ ᱱᱚᱜ-ᱭ ᱵᱮᱝᱜᱚᱞ ᱥᱮᱱ ᱤᱧ ᱪᱟᱞᱟᱣ ᱞᱮᱱ ᱛᱟᱦᱮᱸ ᱤᱧ ᱧᱮᱞ ᱟᱹᱜᱩ ᱠᱟᱫ ᱠᱚᱣᱟᱹᱧ ᱯᱮᱨᱟᱭ ᱚᱰᱮ ᱯᱮᱲᱟ ᱨᱟᱠᱟᱵ ᱴᱟᱭᱤᱢ ᱜᱮᱠᱚ ᱵᱟᱯᱞᱟ ᱥᱤᱸᱫᱩᱹᱨ ᱫᱟᱱᱟ-ᱟ᱾
ᱦᱚᱸ ᱟᱪᱪᱷᱟ ᱟᱪᱪᱷᱟ ᱦᱳᱭ ᱦᱳᱭ ᱟᱹᱞᱤᱧ ᱦᱚᱸ ᱚᱱᱟ ᱚᱱᱟ ᱚᱝᱠᱟ ᱵᱮᱝᱜᱚᱞ ᱜᱮᱞᱤᱧ ᱯᱟᱲᱦᱟᱜ ᱠᱟᱱᱟ᱾
ᱦᱸ ᱟᱨ ᱟᱞᱮ ᱟᱞᱮ ᱱᱚᱶᱟ ᱥᱟᱭᱤᱰ ᱫᱚ ᱧᱮᱞ ᱟᱠᱟᱜ ᱜᱮᱭᱟ ᱠᱚ ᱛᱚ ᱟᱹᱭᱩᱵ ᱛᱚᱨᱟ ᱥᱮ ᱥᱤᱸᱜᱟᱲ ᱵᱟᱲᱟ ᱚᱠᱚ ᱟᱹᱭᱩᱵ, ᱟᱹᱭᱩᱵ ᱠᱟᱛᱮᱫ
ᱚ ᱟᱪᱪᱷᱟ, ᱟᱪᱪᱷᱟ ᱟᱪᱪᱷᱟ ᱛᱟᱦᱞᱮ ᱞᱟᱹᱭ ᱫᱟᱞᱤᱧ ᱟᱹᱵᱤᱱ ᱫᱚ ᱢᱟᱱᱮ ᱮᱡᱮ ᱪᱮᱫ ᱞᱮᱠᱟᱵᱤᱱ ᱯᱟᱲᱟᱜ ᱠᱟᱱᱟ ᱚᱱᱠᱟ ᱵᱟᱡᱟᱨ ᱫᱤᱥᱚᱢ ᱥᱮ ᱚᱱᱠᱟ ᱵᱤᱨ ᱵᱩᱨᱩ
ᱤᱧ ᱫᱚ ᱵᱤᱨᱼᱵᱩᱨᱩ
ᱚᱸ ᱵᱤᱨ ᱵᱩᱨᱩ ᱜᱮ ᱵᱟᱝ
ᱱᱚᱶᱟ ᱵᱤᱨᱼᱵᱩᱨᱩ ᱢᱮᱱ ᱞᱮᱠᱷᱟᱱ ᱫᱚ ᱵᱩᱨᱩ ᱫᱚ ᱵᱟᱹᱪᱩᱜ ᱠᱷᱟᱭ ᱨᱮᱦᱚᱸ ᱵᱤᱨ ᱜᱮᱞᱮ ᱞᱮᱠᱷᱟᱭᱟ
ᱟᱹᱞᱤᱧ ᱦᱚᱸ ᱚᱱᱠᱟ ᱦᱚᱭ ᱟᱹᱞᱤᱧ ᱦᱚᱸ ᱚᱱᱠᱟ ᱵᱤᱨᱼᱵᱩᱨᱩ ᱠᱚᱫᱚ ᱵᱩᱨᱩ ᱫᱚ ᱵᱟᱹᱱᱩᱜ ᱟᱠᱟᱫᱟ ᱚᱱᱠᱟ ᱵᱤᱨ ᱠᱚᱫᱚ ᱢᱮᱱᱟᱜ ᱟᱠᱟᱫᱟ ᱟᱨᱠᱤ ᱟᱸ ᱦᱚᱭ ᱮᱸᱲ ᱵᱤᱭᱮ ᱛᱟᱦᱞᱮ ᱟᱨ ᱚᱱᱛᱮ ᱟᱹᱵᱤᱱ ᱥᱮᱫ ᱛᱟᱦᱞᱮ ᱟᱨ ᱪᱮᱫ ᱠᱚ ᱦᱩᱭ ᱵᱟᱲᱟᱜ ᱜᱮᱭᱟ ᱚᱱᱠᱟ ᱥᱚᱨᱦᱟᱭ ᱠᱚ ᱦᱩᱭᱩᱜ ᱜᱮᱭᱟ ᱥᱮ ᱵᱟᱝ
ᱦᱩᱸ ᱥᱚᱦᱨᱟᱭ, ᱵᱟᱦᱟ, ᱢᱟᱜ ᱢᱚᱬᱮ, ᱢᱟᱜᱽ ᱵᱚᱸᱜᱟ,
ᱦᱩᱸ ᱛᱟᱦᱞᱮ ᱞᱟᱹᱭ ᱫᱟᱞᱤᱧ ᱞᱟᱹᱭ ᱫᱟᱞᱤᱧ ᱚᱝᱠᱟ ᱤᱭᱟᱹ ᱥᱚᱨᱦᱟᱭ ᱵᱚᱸᱜᱟ ᱛᱟᱱᱟᱜ ᱠᱷᱟᱱ ᱠᱚ ᱞᱟᱹᱭ ᱠᱟᱫᱟ ᱥᱮ ᱢᱚᱬᱮ ᱥᱤᱧ ᱢᱚᱬᱮ ᱧᱤᱫᱟᱹ ᱵᱚᱱ ᱢᱟᱱᱟᱣ ᱜᱤᱭᱟ
ᱦᱚᱭ
ᱟᱫᱚ ᱚᱱᱟ ᱦᱤᱥᱟᱹᱵ ᱛᱮ ᱟᱹᱵᱤᱱ ᱥᱮᱫ ᱫᱚ ᱪᱮᱫ ᱞᱮᱠᱟ ᱥᱚᱦᱨᱟᱭ ᱢᱟᱦᱟᱸ ᱫᱚᱠᱚ ᱢᱟᱱᱟᱣ ᱜᱤᱭᱟ ᱠᱟ ᱢᱚᱬᱮ ᱧᱤᱫᱟᱹ ᱢᱚᱬᱮ ᱥᱤᱧ ᱜᱮ ᱥᱮ ᱪᱮᱫ ᱞᱮᱠᱟ?
ᱵᱟᱝ ᱟ ᱥᱚᱦᱨᱟᱭ ᱨᱮᱱᱟᱜ ᱤᱭᱟᱹ ᱧᱮᱞ ᱟᱠᱟᱜᱼᱟ ᱥᱚᱦᱚᱨᱟᱭ
ᱪᱮᱫ ᱵᱤᱱ ᱞᱟᱹᱭ ᱮᱫᱟ
ᱟᱞᱮ ᱥᱮᱱ ᱢᱟ ᱯᱩᱭᱞᱩ ᱢᱟ ᱚᱱᱟ ᱡᱮᱠᱷᱚᱱ ᱵᱟᱠᱚ ᱜᱟᱲᱦᱟᱣ ᱟ ᱥᱚᱦᱨᱟᱭ ᱨᱮ ᱤᱝᱨᱮᱡ ᱢᱟ ᱵᱟᱠᱚ ᱤᱭᱟᱹ
ᱵᱟᱹᱞᱤᱧ ᱟᱸᱡᱚᱢ ᱧᱟᱢᱮᱫ ᱛᱟᱵᱤᱱᱟ ᱨᱚᱲ
ᱰᱟᱹᱝᱜᱽᱨᱤ ᱪᱩᱢᱟᱹᱲᱟ ᱵᱟᱠᱚ ᱪᱟᱞᱟᱜᱼᱟ ᱦᱚᱭ ᱦᱚᱭ ᱜᱟᱹᱭ ᱡᱟᱱᱣᱟᱨ ᱜᱟᱹᱭ ᱰᱟᱝᱨᱟ ᱯᱩᱭᱞᱩ ᱫᱚᱠᱚ ᱪᱟᱞᱟᱜᱼᱟ ᱯᱩᱭᱞᱩ ᱫᱤᱱ ᱫᱚᱥᱟᱨ ᱫᱤᱱ ᱫᱚ ᱠᱷᱩᱱᱴᱟᱹᱣ ᱡᱟᱦᱟᱸ ᱠᱚ ᱞᱟᱹᱭᱟᱜ ᱠᱚᱣᱟ ᱟᱵᱚ ᱠᱷᱩᱱᱴᱟᱹᱣ ᱰᱟᱝᱨᱤ ᱠᱩᱴᱟᱹᱢ ᱦᱮᱸ ᱦᱳᱭ ᱫᱚᱥᱟᱨ ᱫᱚ ᱟᱸᱜ ᱠᱚ ᱞᱟᱹᱭᱟ ᱠᱚ ᱵᱷᱮᱡᱟ ᱛᱩᱧ ᱥᱮ ᱪᱮᱫ ᱦᱚᱭ ᱵᱷᱮᱡᱟ ᱛᱩᱧ ᱦᱚᱭ
ᱟᱪᱪᱷᱟ
ᱤᱱᱟᱹᱜ ᱜᱮ ᱯᱮ ᱢᱟᱦᱟ ᱜᱮᱠᱚ ᱢᱟᱱᱟᱣ
ᱦᱚᱸ
ᱦᱮᱸ
ᱟᱞᱤᱧ ᱥᱮᱫ ᱦᱚᱸ ᱚᱱᱠᱟ ᱢᱟᱱᱮ ᱟᱞᱮ ᱥᱮᱫ ᱦᱚᱸ ᱚᱱᱠᱟ ᱫᱚ ᱟᱫᱚ ᱚᱠᱟ ᱦᱚᱸ ᱵᱟᱠᱠᱚ ᱢᱟᱱᱟᱣᱟ ᱵᱟᱦᱟ ᱫᱚ ᱞᱟᱹᱭ ᱠᱟᱫᱟ ᱠᱚ ᱯᱟᱹᱦᱤᱞ ᱠᱷᱚᱱ ᱜᱮ ᱞᱟᱹᱭ ᱢᱮᱱᱟᱜ ᱟᱥᱮ ᱥᱚᱨᱦᱟᱭ ᱫᱚ ᱢᱟᱱᱮ ᱥᱟᱱᱛᱟᱲ ᱟᱜ ᱫᱚ ᱡᱚᱛᱚ ᱠᱷᱚᱱ ᱢᱟᱨᱟᱝ ᱯᱚᱨᱚᱵᱽ ᱫᱚ ᱦᱩᱭᱩᱜ ᱠᱟᱱᱟ ᱥᱚᱨᱦᱟᱭ ᱯᱚᱨᱚᱵᱽ ᱡᱟᱦᱟᱸ ᱫᱚᱠᱚ ᱞᱟᱹᱭ ᱠᱟᱫ ᱫᱚ ᱦᱟᱛᱤ ᱞᱮᱠᱟᱱ ᱯᱚᱨᱚᱵ ᱥᱚᱨᱦᱟᱭ ᱫᱚ ᱵᱟᱝ ᱧᱮᱞ ᱞᱮᱠᱷᱟᱱ ᱫᱚ ᱟᱞᱤᱧ ᱥᱮᱫ ᱦᱚᱸ ᱢᱚᱬᱮ ᱧᱤᱫᱟᱹ ᱢᱚᱬᱮ ᱥᱤᱧ ᱫᱚ ᱵᱟᱠᱚ ᱢᱟᱱᱟᱣᱟ
ᱚᱝᱠᱟ ᱢᱟᱱᱮ ᱯᱮ ᱫᱤᱱ ᱜᱮᱠᱚ ᱢᱟᱱᱟᱣᱟ
ᱦᱩᱸ ᱯᱟᱹᱦᱤᱞ ᱦᱚᱸ ᱯᱟᱹᱦᱤᱞ ᱦᱚᱲ ᱫᱚ ᱯᱟᱞᱮ ᱢᱚᱬᱮ ᱢᱟᱦᱟ ᱜᱮᱠᱚ ᱢᱟᱱᱟᱣ ᱮᱫ ᱛᱟᱦᱮᱸᱫ ᱠᱚ ᱥᱚᱦᱨᱟᱭ ᱫᱚ
ᱦᱚᱭ ᱦᱚᱭ ᱦᱚᱭ ᱯᱟᱹᱦᱤᱞ ᱦᱚᱲ ᱫᱚᱠᱚ ᱢᱟᱱᱟᱣ ᱮᱫ ᱛᱟᱦᱮᱸᱫ ᱢᱚᱬᱮ ᱧᱤᱫᱟᱹ ᱢᱚᱬᱮ ᱥᱤᱝ ᱜᱤ ᱟᱨ ᱵᱟᱝ ᱵᱟᱝ ᱠᱤᱪᱷᱩ ᱠᱤᱪᱷᱩ ᱡᱟᱭᱜᱟ ᱞᱤᱧ ᱟᱸᱡᱚᱢ ᱠᱟᱫᱟ ᱡᱟᱦᱟᱸ ᱫᱚᱠᱚ ᱢᱮᱛᱟᱜ ᱠᱟᱱᱟ ᱢᱟᱱᱮ ᱯᱩᱨᱩᱞᱤᱭᱟᱹ ᱵᱤᱱ ᱟᱸᱡᱚᱢ ᱟᱠᱟᱜ ᱜᱤᱭᱟ ᱯᱩᱨᱩᱞᱤᱭᱟᱹ ᱥᱮᱫ
ᱦᱚᱸ ᱦᱚᱸ
ᱚᱱᱛᱮ ᱦᱚᱸᱠᱚ ᱢᱟᱱᱟᱣ ᱵᱟᱲᱟᱭ ᱜᱮᱭᱟ ᱢᱚᱬᱮ ᱥᱤᱧ ᱢᱚᱬᱮ ᱟᱸᱡᱚᱢ ᱟᱠᱟᱫᱟᱞᱤᱧ
ᱪᱮᱫ ᱠᱚ ᱞᱟᱹᱭᱟ ᱯᱮ ᱢᱟᱦᱟ ᱛᱮᱢᱟ ᱥᱚᱦᱚᱨᱟᱭ ᱠᱚ ᱪᱟᱵᱟᱜᱼᱟ ᱟᱨ ᱯᱟᱹᱨᱥᱤ ᱫᱚ ᱪᱮᱫ ᱞᱮᱠᱟ ᱠᱟᱛᱮᱫ ᱠᱚ ᱪᱤᱠᱟᱭᱟ
ᱚᱱᱠᱟ ᱢᱟᱱᱮ ᱚᱱᱠᱟ ᱢᱮᱱᱟᱜ ᱟᱠᱟᱫᱟ᱾ ᱟᱫᱚ ᱟᱹᱵᱤᱱ ᱟᱹᱞᱤᱧ ᱱᱟᱜ ᱠᱷᱟᱱ ᱦᱳᱭᱛᱳ ᱵᱟᱲᱟᱭ ᱵᱟᱹᱱᱩᱜᱼᱟ ᱠᱤᱱᱛᱩ ᱟᱨᱚ ᱢᱮᱱᱟᱜᱼᱟ ᱚᱝᱠᱟ ᱢᱤᱫ ᱫᱤᱱ ᱫᱚ ᱥᱮ ᱩᱢ, ᱩᱢ ᱥᱮ ᱱᱟᱲᱠᱟ ᱵᱚᱴᱷᱮ ᱚᱱᱠᱟ ᱪᱮᱫ ᱞᱮᱠᱟ ᱜᱟᱹᱭ ᱪᱟᱢᱲᱟᱣ ᱢᱤᱫ ᱫᱤᱱ ᱫᱚ ᱛᱟᱯᱚᱨᱮ ᱢᱤᱫ ᱫᱤᱱ ᱫᱚ ᱚᱱᱠᱟ ᱥᱟᱹᱨᱫᱤ
ᱦᱳᱭ
ᱜᱟᱹᱭ ᱡᱟᱜ ᱤᱭᱟᱹ ᱜᱟᱹᱭ ᱠᱚ ᱠᱷᱩᱱᱴᱟᱹᱣ ᱠᱚᱣᱟ ᱰᱟᱝᱨᱤ ᱛᱚ ᱟᱨ ᱢᱤᱫ ᱫᱤᱱ ᱫᱚᱝᱠᱟ ᱡᱟᱞᱤ ᱟᱨ ᱢᱤᱫᱴᱮᱱ ᱢᱟᱦᱟᱞ ᱪᱮᱫ ᱪᱚ ᱠᱚ ᱞᱟᱹᱭᱟ ᱵᱚᱴᱷᱮ
ᱟᱵᱚ ᱥᱮᱱ ᱢᱟ ᱯᱮ ᱢᱟᱦᱟᱸ ᱜᱮ ᱠᱚ ᱢᱟᱱ ᱯᱮ ᱢᱟᱦᱟ ᱠᱚ ᱢᱮᱱᱟᱣᱼᱟ ᱛᱚ ᱚᱱᱟ ᱜᱮ ᱵᱚᱱ ᱵᱟᱰᱟᱭ ᱠᱟᱜᱼᱟ᱾
ᱦᱳᱭ ᱦᱳᱭ᱾ ᱟᱫᱚ ᱡᱟᱦᱟᱸ ᱥᱮᱫ ᱠᱚ ᱢᱟᱱᱟᱣ ᱵᱟᱲᱟᱭᱟ ᱚᱱᱟ ᱫᱚᱠᱚ ᱞᱟᱹᱭ ᱫᱟᱲᱮᱭᱟᱜᱼᱟ᱾
ᱦᱳᱭ
ᱟᱵᱮᱱ ᱟᱹᱞᱤᱧ ᱛᱚ ᱵᱟᱞᱤᱧ ᱵᱟᱲᱟᱭ ᱠᱟᱫᱟ ᱥᱮ
ᱟᱨ ᱟᱹᱞᱤᱧ ᱦᱚᱸ ᱤᱱᱟᱜ ᱜᱟᱱ ᱵᱟᱹᱞᱤᱧ ᱵᱟᱰᱟᱭ ᱠᱟᱜᱼᱟ᱾
ᱚᱱᱟ ᱠᱚᱨᱮ ᱡᱚᱯᱲᱟᱣ ᱢᱮᱱᱟᱜ ᱟᱠᱟᱫ ᱛᱟᱦᱮᱱ ᱠᱟᱱ ᱛᱟᱦᱮᱸᱫ ᱵᱤᱱ ᱥᱮ ᱵᱟᱝ